ᱦᱮᱸ
ᱦᱮᱸ ᱡᱚᱦᱟᱨ ᱜᱮ ᱨᱚᱲ ᱠᱚᱵᱤᱱ ᱟᱸᱡᱚᱢᱮᱜ-ᱟ ᱛᱚ ᱟᱞᱤᱧ?
ᱦᱮᱸ ᱦᱮᱸ ᱵᱮᱥ ᱜᱮᱞᱤᱧ ᱟᱸᱡᱚᱢ ᱧᱟᱢᱮᱜ-ᱟ᱾
ᱚ ᱟᱪᱪᱷᱟ ᱟᱪᱪᱷᱟ, ᱛᱟᱞᱦᱮ ᱪᱮᱫ ᱠᱚ ᱪᱤᱠᱟᱹ ᱵᱟᱲᱟᱭ ᱦᱩᱭᱩᱜ ᱠᱟᱱᱟ ‌ᱜᱚᱝᱠᱮ?
ᱪᱤᱠᱟᱹ ᱫᱚ ᱱᱚᱜ-ᱚᱭ ᱠᱟᱹᱴᱤᱡ ᱠᱷᱮᱛ ᱵᱟᱹᱫᱽ ᱥᱮᱡ ᱜᱮ ᱦᱮᱡ ᱦᱩᱭ ᱠᱟᱱᱟ᱾ ᱟᱫᱚ ᱠᱟᱹᱴᱤᱡ ᱡᱤᱨᱟᱹᱣ ᱦᱩᱭ ᱠᱟᱱᱟ, ᱟᱫᱚ ᱚᱱᱟ ᱡᱤᱨᱟᱹᱣ ᱨᱮᱜᱮ ᱠᱟᱹᱴᱤᱡ ᱢᱳᱵᱟᱭᱤᱞ ᱠᱚ ᱧᱮᱞ ᱵᱟᱲᱟ ᱧᱮᱞ ᱵᱟᱲᱟ ᱛᱟᱞᱦᱮ, ᱵᱟᱨ ᱠᱟᱛᱷᱟ ᱜᱟᱱ ᱛᱟᱞᱦᱮ ᱨᱚᱯᱚᱲ ᱜᱚᱫᱚᱜ ᱦᱩᱭᱩᱜ-ᱟ, ᱦᱮᱸ᱾ ᱚᱱᱠᱟ ᱜᱟᱛᱮ ᱠᱚᱠᱚ ᱡᱚᱴᱟᱣ ᱜᱚᱫ ᱞᱮᱱᱠᱷᱟᱱ᱾
ᱦᱩᱸ ᱦᱩᱸ, ᱛᱟᱞᱦᱮ ᱜᱚᱝᱠᱮ ᱟᱯᱮ ᱫᱚ ᱪᱟᱥ ᱵᱟᱲᱟ ᱫᱚ ᱛᱤᱱᱟᱹᱜ ᱥᱟᱺᱜᱤᱧ ᱯᱮ ᱤᱫᱤ ᱠᱮᱫᱟ ᱛᱟᱞᱦᱮ ᱫᱚ?
ᱱᱚᱜ-ᱚᱭ ᱨᱚᱦᱚᱭ ᱵᱟᱲᱟ ᱪᱟᱞᱟᱜ ᱠᱟᱱ ᱜᱮᱭᱟ᱾ ᱟᱨ ᱪᱮᱫ ᱦᱮᱸ, ᱱᱮᱜᱼ-ᱮ ᱱᱤᱛᱚᱜ ᱦᱚᱸ ᱵᱟᱠᱤ ᱢᱮᱱᱟᱜ ᱜᱮᱭᱟ ᱰᱷᱮᱨ ᱜᱮ᱾ ᱫᱟᱜ ᱠᱚᱫᱚ ᱵᱷᱟᱜᱮᱭ ᱫᱟᱜᱮᱜ-ᱟᱭ ᱦᱮᱸ᱾
ᱦᱩᱸ᱾
ᱢᱚᱴᱟᱢᱩᱴᱤ ᱟᱨ ᱪᱮᱫ ᱨᱚᱦᱚᱭ ᱪᱟᱞᱟᱜ ᱠᱟ, ᱪᱟᱞᱟᱜ ᱞᱮᱠᱟ ᱫᱚ ᱴᱷᱤᱠ ᱴᱷᱟᱠ ᱜᱮᱭ ᱫᱟᱜ ᱮᱫᱟᱭ᱾
ᱚᱱᱟᱪᱪᱷᱟ ᱟᱪᱪᱷᱟ, ᱱᱟᱯᱟᱭ ᱠᱟᱛᱷᱟ ᱚᱱᱟ ᱢᱟ᱾
ᱦᱩᱸ, ᱟᱨ ᱟᱯᱮ ᱥᱮᱱ ᱫᱚ ᱪᱮᱜ ᱞᱮᱠᱟ?
ᱟᱞᱮ ᱥᱮᱫ ᱦᱚᱸ ᱢᱟᱱᱮ ᱢᱚᱴᱟᱢᱩᱴᱤ ᱟᱞᱮ ᱦᱚᱸ ᱞᱮ ᱨᱚᱦᱚᱭ ᱫᱚᱞᱮ ᱪᱟᱵᱟ ᱟᱹᱜᱩᱣ ᱠᱟᱫᱟ ᱢᱟᱱᱮ ᱟᱥᱟᱲ ᱵᱚᱸᱜᱟ ‌ᱢᱟ ᱫᱟᱜ ᱜᱮ ᱵᱟᱭ ᱫᱟᱜ ᱟᱵᱚᱱᱟ ᱛᱟᱞᱦᱮ ᱠᱤᱪᱷᱩ ᱫᱤᱱ ᱢᱟᱬᱟᱝ ᱢᱟᱱᱮ ᱮᱸ ᱥᱚᱯᱛᱟᱦ ᱢᱤᱫ ᱥᱚᱯᱛᱟ ᱦᱚᱸ ᱢᱤᱫ ᱥᱚᱯᱛᱟᱦ ᱜᱟᱱ ᱫᱚ ᱵᱷᱟᱜᱮ ᱜᱮ ᱫᱟᱜ ᱮᱜᱼᱼ ᱡᱚᱨᱚᱭ ᱫᱟ ᱟᱨᱠᱤ ᱥᱟᱨᱟ ᱫᱤᱱ ᱞᱮᱠᱟ ᱜᱮ᱾
ᱢᱟᱱᱮ ᱮᱢᱚᱱ ᱢᱤᱫᱴᱤᱡ ᱟᱨ ᱪᱮᱫ ᱮᱸ ᱰᱤᱡᱤᱴᱮᱞ ᱡᱩᱜᱽ ᱨᱮᱵᱚᱱ ᱥᱮᱴᱮᱨ ᱠᱟᱱᱟ ᱦᱮᱸ ᱡᱟᱦᱟᱸ ᱠᱚ ᱪᱮᱫ ᱟᱥᱟᱲ ᱵᱚᱸᱜᱟ ᱫᱚ ᱵᱟᱭ ᱫᱟᱣ ᱫᱟᱜ ᱟᱵᱚᱱᱟ ᱦᱮᱸ᱾ ᱥᱨᱟᱵᱚᱱ ᱥᱮᱫ ᱟᱨ ᱪᱮᱫ ᱫᱟᱜ ᱟᱵᱚᱱᱟᱭ᱾
ᱦᱮᱸ ᱦᱮᱸ᱾
ᱟᱫᱚ ᱚᱱᱮ ᱚᱱᱠᱟ, ᱱᱚᱜ-ᱚᱠᱟ ᱟᱨ ᱪᱮᱫ? ᱢᱟᱱᱮ ᱚᱱᱟ ᱥᱟᱞᱟᱜ ᱛᱮ ᱟᱨ ᱪᱮᱫ ᱱᱚᱣᱟ ᱟᱵᱚᱦᱟᱣᱟ ᱮᱢᱚᱱ ᱢᱤᱫᱴᱮᱡ ᱡᱤᱱᱤᱥ ᱠᱟᱱᱟ᱾
ᱦᱩᱸ᱾ ᱢᱟᱱᱮ ᱵᱟᱝ ᱢᱤᱞᱟᱹᱜ ᱠᱟᱱ ᱛᱟᱵᱚᱱᱟ ᱟᱵᱚᱣᱟᱜ ᱚᱱᱟ ᱪᱟᱥ ᱥᱟᱛᱮᱜ ᱫᱚ ᱟᱨ ᱠᱤ ᱫᱟᱜ ᱫᱚ᱾
ᱛᱮ ᱱᱮᱛᱟᱨ ᱫᱚ ᱵᱟᱝ ᱢᱤᱞᱟᱹᱜ ᱠᱟᱱᱟ ᱟᱥᱚᱞ ᱟᱵᱚᱦᱟᱣᱟ ᱥᱟᱞᱟᱜ ᱜᱮ ᱛᱚ ᱟᱚ ᱴᱳᱴᱚᱞ ᱱᱤᱨᱵᱷᱚᱨ ᱜᱮᱭᱟ᱾ ᱵᱚᱱ ᱟᱵᱚᱣᱟᱜ ᱪᱟᱥᱼᱵᱟᱥ ᱫᱚ ᱦᱮᱸ᱾ ᱟᱞᱮ ᱫᱚ ‌‌ᱮᱸ ᱪᱤᱠᱟᱹᱧ ᱞᱟᱹᱭᱟ ᱚᱱᱟ ᱱᱟ ᱯᱩᱨᱩᱞᱤᱭᱟᱹ ᱫᱤᱥᱚᱢ ᱦᱚᱲ ᱛᱚ ᱯᱩᱨᱩᱞᱤᱭᱟᱹ ᱨᱮᱫᱚ ᱢᱟᱱᱮ ᱢᱤᱫ ᱫᱷᱟᱣ ᱜᱮ ᱪᱟᱥ ᱢᱤᱫ ᱫᱷᱟᱣ ᱜᱮ ᱪᱮᱫ ᱪᱟᱥᱚᱜ-ᱟ ᱦᱩᱸ, ᱦᱩᱲᱩ ᱫᱚ᱾
ᱠᱟᱹ ᱫᱤᱥᱚᱢ ‌ᱜᱮ᱾
ᱟᱪᱪᱷᱟ ᱟᱪᱪᱷᱟ, ᱛᱟᱦᱚᱞᱮ ᱥᱩᱨ ᱥᱩᱯᱩᱨ ᱧᱚᱜ ᱜᱮᱭᱟ ᱵᱚᱱ ᱡᱚᱫᱤᱭᱳ ᱟᱫᱚ ᱛᱟᱦᱞᱮ ᱮᱜ ᱟ ᱱᱚᱜ ᱚᱱᱠᱟᱨ ᱪᱮᱫᱟᱜ ᱟᱯᱮ ᱥᱮᱱ ᱦᱚᱸ ᱟᱥᱟ ‌ᱭᱟᱹᱧ‌ ᱤᱱᱠᱟᱹ ᱜᱮ ᱢᱤᱜ ᱵᱟᱨ ᱜᱮ ᱦᱚᱭᱛᱚ ᱦᱩᱭᱩᱜ ᱜᱮᱭᱟ᱾ ᱛᱚ ᱵᱟᱝ ᱵᱚᱱ ᱵᱷᱮᱜᱟᱨ ᱧᱚᱜ ᱜᱮᱭᱟ ᱟᱨ ᱱᱚᱜ ᱚᱝᱠᱟ ᱟᱨ ᱪᱮᱫ ᱟᱵᱚᱦᱟᱣᱟ ᱫᱚ ᱱᱚᱜᱼ ᱱᱚᱝᱠᱟᱱ ᱡᱤᱱᱤᱥ ᱠᱟᱱᱟ ᱥᱮ ᱚᱱᱮ ᱩᱱᱤ ᱡᱩᱫᱤ ᱵᱟᱭ ᱫᱟᱜ ᱟᱢᱟ ᱥᱮ ᱵᱟᱭ ᱴᱷᱤᱠ ᱴᱷᱟᱠ ᱥᱚᱢᱚᱭ ᱨᱮ ᱵᱟᱭ ᱮᱢᱟᱢᱟ ᱛᱟᱦᱚᱞᱮ ᱟᱨ ᱚᱠᱟ ᱨᱮᱢ ᱪᱟᱥᱟ᱾ ᱦᱩᱸ ᱠᱷᱟᱡ ‌ᱠᱚ ᱴᱷᱤᱠ ᱜᱮ ᱛᱟᱦᱮᱸ ᱠᱟᱱᱟ ᱯᱟᱦᱤᱞ ᱨᱮᱱ ᱟᱵᱚ ᱨᱮᱱ ᱦᱟᱯᱲᱟᱢ ᱠᱚᱫᱚ ᱡᱟᱦᱟᱸᱭ ᱢᱚᱱᱮ ᱠᱟᱜ ᱢᱮ ᱩᱱ ᱩᱱᱟᱹᱜ ᱫᱤᱱ ᱟᱨ ᱪᱮᱫ᱾ ᱫᱩ ᱦᱟᱡᱟᱨ ᱠᱟᱵ ᱢᱮ ᱫᱩ ᱦᱟᱡᱟᱨ ᱚᱱᱮ ᱯᱟᱸᱪ ᱫᱚ ᱯᱟᱸᱪ ᱫᱚᱥ ᱦᱟᱹᱵᱤᱡ ᱢᱚᱴᱟᱼᱢᱩᱴᱤ ᱴᱷᱤᱠ ᱴᱷᱟᱠ ᱜᱮᱭ ᱫᱟᱜᱮᱜ ᱛᱟᱦᱮᱸ ᱱᱟᱭ᱾
ᱦᱳᱭ ᱦᱳᱭ ᱦᱳᱭ, ᱛᱟᱦᱚᱞᱮ ᱜᱚᱝᱠᱮ ᱟᱯᱮ ᱡᱟᱦᱟᱸ ᱯᱮ ᱪᱟᱥᱮᱫ ᱦᱳᱭ ᱥᱮ ᱛᱟᱦᱚᱞᱮ ᱟᱫᱚᱜ ᱱᱮᱛᱟᱨ ᱫᱚ ᱫᱚ ᱱᱟᱦᱮᱞ ᱠᱚᱛᱮ ᱯᱮ ᱥᱤᱭ ᱫᱟ ᱥᱮ ᱴᱨᱟᱠᱴᱟᱨ ᱠᱚᱛᱮ ᱯᱮ ᱥᱤᱭ ᱫᱟ ‌ᱠᱟᱹᱴᱤᱡ ᱞᱟᱭ ‌ᱢᱮ?
ᱟᱥᱚᱞ ᱫᱚ ᱚᱸ ᱢᱟᱴᱟᱼᱢᱩᱴᱤ ᱠᱤᱪᱷᱩ ᱠᱤᱪᱷᱩ ᱡᱟᱦᱟᱸᱭ ᱠᱚ ᱦᱮᱸ ᱴᱮᱠᱴᱟᱨ ᱠᱚᱛᱮ ᱥᱤ ᱨᱮᱱᱟᱜ ᱮᱸ ᱡᱳᱜᱚᱛᱟ ᱢᱮᱱᱟᱜ ᱛᱟᱵᱳᱣᱟ᱾ ᱦᱮᱸ ᱩᱱᱠᱩ ᱠᱚᱫᱚ ᱴᱮᱠᱴᱟᱨ ᱛᱮᱜᱮ ᱠᱚ ᱡᱳᱜᱳ ᱮ ᱴᱮᱠᱴᱟᱨ ᱛᱮᱜᱮ ᱠᱚ ᱥᱤᱭ ᱫᱟ᱾ ᱟᱨ ᱡᱟᱦᱟᱸᱭ ᱠᱚ ᱚᱱᱠᱟ ᱯᱳᱥᱤᱵᱮᱞ ᱵᱟᱝ ᱠᱟᱱᱟ ᱴᱮᱠᱴᱟᱨ ᱛᱮ ᱥᱤ ᱨᱮᱱᱟᱜ᱾ ᱛᱚ ᱩᱱᱠᱩ ᱫᱚ ᱰᱟᱝᱨᱤ ᱛᱮᱜᱮ ᱠᱚ ᱥᱤᱭ ᱫᱟ᱾ ᱰᱟᱝᱨᱤ ᱛᱮ ᱠᱟᱲᱟ ᱛᱮ ᱦᱮᱸ ᱦᱮᱸ ᱤᱭᱟᱹ ᱪᱮᱛᱟᱱ ᱨᱮ᱾
ᱟᱞᱮ ᱥᱮᱫ ᱦᱚᱸ ᱱᱮᱛᱟᱨ ᱧᱮᱞ ᱜᱟᱱᱚᱜ ᱠᱷᱟᱱ ᱫᱚ ᱢᱟᱱᱮ ᱵᱮᱥᱤᱨ ᱵᱷᱟᱜᱽ ᱢᱟᱱᱮ ᱴᱟᱜ ᱴᱟᱨ ᱛᱮᱜᱮ ᱠᱚ ᱥᱤᱫ ᱮᱫᱟ ᱢᱟᱱᱮ ᱞᱟᱦᱟ ᱛᱮ ᱞᱮᱠᱟ ᱢᱟᱱᱮ ᱱᱟᱦᱮᱞ ᱠᱚᱛᱮ ᱫᱚ ᱵᱟᱠᱚ ᱥᱤ ᱥᱤᱭ ᱫᱟ ᱟᱨᱠᱤ ᱢᱟᱱᱮ ᱧᱮᱞ ᱞᱮᱠᱷᱟᱱ ᱫᱚ ᱢᱟᱱᱮ ᱚᱱᱠᱟ ᱧᱮᱞ ᱜᱟᱱᱚᱜ ᱠᱷᱟᱱ ᱫᱚ ᱢᱟᱱᱮ ᱢᱚᱴᱟᱢᱩᱴᱤ ᱴᱤᱡ ᱡᱟᱦᱟᱸ ᱠᱚᱨᱮ ᱠᱷᱮᱛ ᱠᱚᱨᱮ ᱡᱩᱫᱤ ᱴᱨᱟᱠᱴᱚᱨ ᱠᱚᱠᱚ ᱟᱲᱜᱚᱭᱮᱫ ᱠᱷᱟᱱ ᱦᱳᱭᱥᱮ ᱟᱫᱚ ᱢᱟᱱᱮ ᱤᱭᱟᱹ ᱢᱟᱱᱮ ᱟᱫᱚ ᱠᱚ ᱞᱟᱹᱭᱟ ᱢᱚᱱᱮ ᱢᱚᱱᱮ ᱫᱚᱠᱚ ᱞᱟᱹᱭᱟ ᱛᱟᱦᱚᱞᱮ ᱚᱱᱟ ᱚᱠᱚᱭ ᱠᱟᱹᱢᱤᱭᱮᱫᱟ ᱛᱟᱦᱚᱞᱮ ᱱᱚᱣᱟ ᱴᱟᱠᱴᱟᱨ ᱦᱮᱡ ᱟᱠᱟᱱᱟ ᱴᱟᱠᱴᱟᱨ ᱛᱮᱜᱮ ᱥᱤ ᱦᱚᱪᱚᱭ ᱦᱩᱭᱩᱜᱼᱟ ᱢᱤᱫᱵᱟᱨ ᱯᱚᱭᱥᱟ ᱮᱢ ᱞᱮᱠᱷᱟᱱ ᱜᱮ᱾ ᱦᱩᱭᱩᱜᱼᱟ ᱛᱟᱦᱮ ᱟ ᱱᱮᱛᱟᱨ ᱫᱚ ᱠᱚᱥᱴᱚ ᱥᱮᱫ ᱫᱚ ᱵᱟᱠᱚ ᱪᱟᱞᱟᱜ ᱠᱟᱱᱟ ᱚᱠᱚᱭ ᱦᱚᱸ ᱟᱨᱠᱤ᱾ ᱧᱮᱞ ᱜᱟᱱᱚᱜ ᱠᱟᱱ ᱠᱷᱟᱱ ᱫᱚ ᱦᱳᱭ ᱦᱮᱸ᱾
ᱟᱫᱚ ᱚᱱᱠᱟ ᱟᱞᱮ ᱥᱮᱫ ᱫᱚ ᱱᱚᱜ ᱱᱚᱝᱠᱟ ᱡᱟᱦᱟᱸᱭ ᱡᱩᱫᱤ ᱫᱟᱲᱮᱭᱟᱜ ᱠᱷᱟᱱ ᱫᱚ ᱴᱮᱠᱴᱟᱨ ᱛᱮ ᱥᱤ ᱜᱮᱭᱟ ᱟᱹᱰᱤ ᱦᱚᱲᱜᱮ ᱴᱟᱨ ᱛᱮ ᱠᱩ ᱥᱤ ᱜᱮᱭᱟ ᱟᱹᱰᱤ ᱜᱟᱱ ᱦᱚᱲ ᱦᱮᱸ ᱱᱟᱦᱮᱞ ᱛᱮᱜᱮ ᱠᱩ ᱥᱤᱭᱟ᱾
ᱡᱟᱦᱟᱸᱭ ᱡᱟᱦᱟᱸ ᱞᱮᱠᱟ ᱠᱟᱹᱣᱰᱤ ᱢᱮᱱᱟᱜ ᱛᱟᱭᱟ ᱚᱱᱠᱟ ᱜᱮᱛᱚ ᱦᱳᱭᱥᱮ ᱟᱵᱚ ᱢᱟ ᱨᱮᱸᱜᱮᱡ ᱦᱚᱯᱚᱱ᱾
ᱦᱮᱸ ᱡᱟᱦᱟᱸ ᱡᱟᱦᱟᱸ ᱞᱮᱠᱟᱭ ᱫᱟᱲᱮᱭᱟᱜ ᱟᱭ ᱚᱱᱮ ᱚᱱᱠᱟ ᱟᱨ ᱪᱮᱫ ᱟᱵᱚ ᱥᱮᱫᱟᱭ ᱠᱷᱚᱱ ᱜᱮ ᱛᱚ ᱠᱟᱹᱴᱤᱡ ᱢᱟᱱᱮ ᱨᱮᱸᱜᱮᱡ ᱴᱟᱭᱤᱯ ᱧᱚᱜ ᱜᱮᱭᱟᱵᱚᱱ ᱨᱮᱸᱜᱮᱡ ᱴᱟᱭᱤᱯ ᱫᱚ ᱦᱩᱸ ᱦᱮᱸ ᱮᱴᱟᱜ ᱠᱤᱪᱷᱩ ᱛᱮᱫᱚ ᱛᱤᱱᱟᱹᱜ ᱵᱚᱱ ᱨᱮᱸᱜᱮᱡ ᱟᱥᱮ ᱵᱟᱵᱚᱱ ᱨᱮᱸᱜᱮᱡᱼᱟ᱾ ᱛᱚᱵᱮ ᱴᱟᱠᱟ ᱯᱩᱭᱥᱟ ᱛᱮ ᱫᱚ ᱵᱚᱱ ᱨᱮᱸᱜᱮᱡ ᱜᱮᱭᱟ ᱟᱨ ᱪᱮᱫ᱾
ᱦᱳᱭ ᱦᱳᱭ ᱦᱳᱭ, ᱟᱵᱚ ᱚᱱᱮ ᱤᱭᱟᱹ ᱪᱟᱥ ᱠᱟᱛᱮᱫ ᱜᱮ ᱡᱚᱢ ᱞᱟᱜᱟᱣ ᱵᱚᱱᱟ ᱟᱨᱠᱤ ᱡᱟᱦᱟᱸ ᱵᱚᱱ ᱞᱟᱹᱭ᱾
ᱦᱮᱸ ᱢᱟᱱᱮ ᱮᱢᱱᱤ ᱦᱚᱭᱛᱚ ᱦᱚᱲᱢᱚ ᱛᱮᱫᱚ ᱦᱚᱲᱢᱚ ᱥᱮ ᱦᱚᱲᱢᱚ ᱨᱮᱱᱟᱜ ᱫᱟᱲᱮ ᱛᱮᱫᱚ ᱦᱚᱭᱛᱚ ᱵᱟᱵᱚᱱ ᱤᱭᱟᱹ ᱠᱚᱢᱡᱩᱨᱤ ᱜᱮᱭᱟ᱾ ᱢᱮᱱᱠᱷᱟᱱ ᱴᱟᱠᱟ ᱯᱚᱭᱸᱥᱟ ᱛᱮᱫᱚ ᱟᱵᱚ ᱫᱚᱵᱚᱱ ᱠᱚᱢᱡᱩᱨᱤ ᱜᱮᱭᱟ᱾
ᱦᱩᱸ ᱦᱩᱸ ᱜᱚᱝᱠᱮ᱾
ᱦᱚ ᱟᱪᱷᱟ᱾
ᱛᱟᱦᱚᱞᱮ ᱜᱚᱢᱠᱮ ᱟᱯᱮ ᱥᱮᱫ ᱢᱟ ᱛᱟᱦᱚᱞᱮ ᱵᱤᱨ ᱫᱤᱥᱚᱢ ᱯᱮ ᱯᱟᱲᱟᱜ ᱠᱟᱱᱟ ᱥᱮ ᱟᱯᱮ ᱫᱚ ᱢᱟᱱᱮ ᱮᱢᱱᱤ ᱯᱷᱟᱠᱟ ᱡᱟᱭᱜᱟ ᱠᱚᱨᱮ ᱟᱨᱠᱤ?
ᱯᱷᱟᱸᱠᱟ ᱡᱟᱭᱜᱟ ᱫᱚ ᱟᱞᱮ ᱫᱚ ᱵᱤᱨ ᱫᱤᱥᱚᱢ ᱜᱮᱞᱮ ᱯᱟᱲᱟᱜ ᱠᱟᱱᱟ᱾
ᱦᱩᱸ ᱦᱩᱸ ᱵᱩᱨᱩ ᱥᱮᱫ ᱤᱭᱟᱹ ᱥᱮᱫ ᱢᱟ ᱧᱮᱞ ᱵᱟᱲᱟ ᱦᱳᱭᱠᱟᱱ ᱵᱚᱲᱚ ᱵᱚᱲᱚ ᱵᱩᱨᱩ ᱠᱚ ᱢᱮᱱᱟᱜᱼᱟ ᱟᱨᱠᱤ᱾
ᱦᱮᱸ ᱦᱮᱸ ᱦᱮᱸ ᱟᱞᱮᱭᱟᱜ ᱫᱚ ᱟᱹᱰᱤ ᱞᱟᱹᱴᱩ ᱞᱟᱹᱴᱩ ᱵᱩᱨᱩ ᱢᱮᱱᱟᱜᱼᱟ ᱛᱟᱨᱯᱚᱨᱮ ᱟᱞᱮ ᱫᱚ ᱡᱟᱯᱟᱜ ᱧᱚᱜ ᱜᱮᱭᱟᱞᱮ ᱟᱨ ᱪᱮᱫ᱾ ᱦᱮᱸ ᱚᱱᱟ ᱡᱷᱟᱲᱠᱷᱚᱱᱰ ᱡᱟᱯᱟᱜ ᱟᱨ ᱪᱮᱫ ᱢᱟᱱᱮ ᱟᱞᱮᱭᱟᱜ᱾
ᱟᱯᱮ ᱥᱮᱫ ᱢᱟ ᱚᱱᱠᱟ ᱵᱚᱲᱚ ᱵᱚᱲᱚ ᱵᱩᱨᱩ ᱧᱟᱢᱚᱜᱼᱟ ᱟᱨᱠᱤ ᱢᱟᱱᱮ ᱨᱟᱥᱛᱟ ᱠᱚᱛᱮ ᱚᱱᱛᱮ ᱡᱷᱟᱲᱠᱷᱚᱸᱰ ᱥᱮᱫ ᱪᱟᱞᱟᱣ ᱵᱟᱲᱟ ᱦᱩᱭᱠᱟᱱᱟ᱾ ᱧᱮᱞ ᱦᱩᱭ ᱠᱟᱱᱟ ᱨᱟᱥᱛᱟ ᱫᱷᱟᱨᱮ ᱫᱷᱟᱨᱮᱛᱮ ᱵᱚᱲᱚ ᱵᱚᱲᱚ ᱟᱨᱠᱤ ᱵᱩᱨᱩ ᱠᱚ ᱢᱮᱱᱟᱜᱼᱟ ᱟᱨᱠᱤ᱾
ᱦᱩᱸ ᱦᱩᱸ ᱦᱩᱸ ᱾
ᱛᱟᱦᱚᱞᱮ ᱜᱚᱢᱠᱮ ᱱᱮᱛᱟᱨ ᱩᱫ᱾ ᱯᱩᱴᱠᱟᱹ ᱠᱚᱫᱚ ᱢᱟᱱᱮ ᱡᱟᱱᱟᱢᱚᱜ ᱠᱟᱱᱟ ᱠᱚ ᱥᱮ ᱵᱟᱝ? ᱠᱟᱹᱴᱤᱡ ᱵᱤᱱ ᱞᱟᱹᱭ ᱞᱮᱠᱷᱟᱱ᱾
ᱮᱠᱫᱚᱢ ᱮᱠᱫᱚᱢ ᱪᱮᱫᱟᱜ ᱵᱟᱝ ᱪᱮᱫᱟᱜ ᱵᱟᱝ ᱦᱩᱸ ᱳᱫ ᱯᱩᱴᱠᱟᱹ ᱡᱟᱱᱟᱢ ᱚᱜ ᱨᱮᱱᱟᱜ᱾ ᱴᱟᱭᱤᱢ ᱦᱚᱸ ᱠᱟᱱ ᱜᱮᱭᱟ ᱟᱨ ᱵᱚᱪᱷᱚᱨ ᱫᱟᱜ ᱵᱚᱪᱷᱚᱨ ᱫᱤᱱ ᱨᱮ ᱢᱤᱫ ᱫᱷᱟᱣ ᱜᱮ ᱳᱫ ᱯᱩᱴᱠᱟ ᱫᱚ ᱡᱟᱱᱟᱢᱚᱜᱼᱟ᱾
ᱦᱳᱭ ᱦᱳᱭ ᱠᱟᱛᱷᱟ ᱢᱟ ᱴᱷᱤᱠ ᱛᱟᱞᱮ ᱠᱚᱫᱚ ᱵᱤᱞᱤᱜ ᱠᱟᱱᱟ ᱥᱮ ᱵᱟᱝ ᱛᱟᱦᱚᱞᱮ?
ᱦᱮᱸ ᱛᱟᱦᱟᱞᱮ ᱠᱚ ᱵᱤᱞᱤᱜ ᱠᱟᱱ ᱜᱮᱭᱟ ᱢᱤᱫ ᱫᱤᱱ ᱢᱤᱫ ᱫᱤᱱ ᱟᱞᱮ ᱫᱚᱞᱮ ᱵᱚᱨᱪᱚᱝ ᱤᱭᱟᱹ ᱞᱮᱫ ᱞᱮ ᱯᱤᱴᱷᱟᱹ ᱞᱮᱜᱼᱟ ᱞᱮ᱾
ᱚ ᱟᱪᱷᱟ ᱟᱪᱷᱟ᱾ ᱢᱟᱱᱮ ᱠᱟᱹᱴᱤᱡ ᱵᱤᱱ ᱞᱟᱹᱭ ᱞᱮᱠᱷᱟᱱ ᱛᱟᱦᱮ ᱪᱮᱫᱠᱟ ᱠᱟᱛᱮ ᱯᱮ ᱢᱟᱱᱮ ᱯᱮ ᱟᱹᱜᱩᱭᱟ ᱪᱮᱫᱠᱟ ᱠᱟᱛᱮ ᱯᱮ ᱤᱭᱟᱹᱭᱟ ᱡᱩᱛ ᱼᱟ? ᱢᱟᱱᱮ ᱚᱱᱠᱟ ᱠᱟᱹᱴᱤᱡ ᱵᱤᱱ ᱞᱟᱹᱭ ᱞᱮᱠᱷᱟᱱ ᱪᱤᱠᱟᱹᱛᱮ᱾
ᱛᱚ ᱚᱱᱠᱟᱜᱮ ᱢᱤᱫᱴᱤᱡ ᱟᱨᱠᱮᱫ ᱢᱟᱱᱮ ᱱᱤᱡᱮᱨᱟᱜ ᱜᱚᱞᱯᱷᱚ ᱜᱮ᱾ ᱥᱮ ᱡᱟᱦᱟᱸ ᱞᱮᱠᱟ ᱠᱟᱛᱮᱫ ᱟᱹᱜᱩ ᱦᱩᱭᱩᱜ ᱠᱟᱱᱟ ᱦᱮᱸ ᱚᱱᱠᱟ ᱜᱮ ᱢᱤᱫᱴᱮᱡ ᱥᱤᱵᱤᱞ ᱛᱟᱞᱮ᱾ ᱦᱮᱸ ᱡᱟᱦᱳᱠ ᱢᱟᱲᱟᱝ ᱠᱷᱚᱱ ᱜᱮ ᱜᱚᱞᱯᱚ ᱵᱟᱲᱟ ᱦᱩᱭᱩᱜ ᱠᱟᱱ ᱛᱟᱦᱮᱱᱟ ᱚᱲᱟᱜ ᱨᱮ ᱡᱮ᱾ ᱛᱟᱞᱮ ᱵᱚᱱ ᱯᱤᱴᱷᱟᱹᱭᱟ ᱛᱟᱞᱮ ᱯᱤᱴᱷᱟᱹ ᱡᱚᱢ ᱥᱟᱱᱟ ᱠᱟᱱᱟ ᱵᱩᱡᱷᱟᱹᱣ ᱠᱟᱱᱟ ᱦᱮᱸ᱾ ᱛᱚ ᱚᱱᱠᱟᱜᱮ ᱟᱜᱩ ᱠᱚ ᱦᱩᱭᱮᱱᱟ ᱵᱤᱞᱤᱭᱮᱱᱟ ᱱᱚᱜᱼᱚᱭ ᱱᱮᱛᱟᱨ ᱫᱤᱱ ᱨᱮ᱾ ᱱᱚᱣᱟ ᱵᱤᱞᱤᱜ ᱛᱮ ᱟᱹᱜᱩ ᱦᱩᱭᱱᱟ᱾ ᱟᱹᱜᱩ ᱠᱟᱛᱮ ᱛᱟᱞᱦᱮ ᱛᱟᱞᱮ ᱠᱚᱫᱚ ᱚᱱᱟ ᱥᱟᱞᱟ ᱦᱩᱭᱱᱟ ᱦᱮᱸ᱾
ᱦᱩᱸ᱾
ᱥᱟᱞᱟ ᱦᱩᱭᱱᱟ ᱛᱟᱨᱯᱚᱨᱮ ᱚᱱᱟ ᱡᱟᱦᱟᱸ ᱟᱨ ᱪᱮᱫ ᱮ ᱤᱭᱟᱹ ᱨᱟᱫᱲᱟᱣ ᱠᱮᱫᱟᱞᱮ᱾ ᱦᱮᱸ ᱨᱟᱫᱲᱟ ᱢᱟᱱᱮ ᱯᱩᱨᱟᱹ ᱛᱟᱞᱮ ᱨᱮᱱᱟᱜ ᱡᱟᱦᱟᱸ᱾ ᱪᱮᱫ ᱮ ᱚᱱᱟ ᱜᱟᱲᱦᱚ ᱛᱮᱫ ᱦᱮᱸ᱾ ᱜᱟᱲᱦᱚ ᱛᱮᱫ ᱞᱮ ᱨᱚᱰᱚᱪ ᱩᱰᱩᱠ ᱠᱮᱫᱟ᱾
ᱦᱳᱭ ᱦᱩᱸ ᱦᱩᱸ ᱾
ᱦᱚᱞᱚᱝ ᱥᱟᱞᱟᱜ ᱞᱮ ᱢᱟᱠᱷᱟᱣ ᱠᱟᱛᱮᱫ ᱦᱮᱸ ᱟᱨ ᱪᱮᱫ ᱢᱮᱥᱟ ᱠᱟᱛᱮᱫ᱾ ᱯᱤᱴᱷᱟᱹ ᱠᱮᱫᱟᱞᱮ ᱦᱮᱸ᱾
ᱚ ᱟᱪᱷᱟ ᱟᱪᱷᱟ᱾ ᱟᱞᱮ ᱥᱮᱫ ᱦᱚᱸ ᱢᱟᱱᱮ ᱜᱚᱝᱠᱮ ᱟᱹᱵᱤᱱ ᱡᱟᱦᱟᱸ ᱞᱮᱠᱟ ᱵᱤᱱ ᱞᱟᱹᱭ ᱠᱮᱜᱼᱟ ᱟᱞᱮ ᱥᱮᱫ ᱦᱚᱸ ᱚᱱᱠᱟ ᱜᱮ ᱯᱨᱟᱭ ᱢᱟᱱᱮ ᱟᱞᱮᱫᱚ ᱢᱟᱱᱮ᱾ ᱢᱟᱱᱮ ᱫᱟᱨᱮ ᱢᱟ ᱡᱟᱹᱥᱛᱤ ᱢᱮᱱᱟᱜᱼᱟ ᱦᱳᱭᱥᱮ ᱟᱫᱚ᱾ ᱛᱟᱦᱚᱞᱮ ᱠᱚ ᱞᱟᱹᱭᱟ ᱵᱟᱝᱢᱟ ᱦᱮᱸᱫᱮ ᱛᱟᱞᱮᱫᱚ ᱟᱨᱚ ᱡᱟᱹᱥᱛᱤ ᱥᱤᱵᱤᱞᱟ᱾
ᱦᱮᱸ ᱦᱮᱸ ᱡᱟᱥᱛᱤ ᱥᱤᱵᱤᱞᱟ ᱾
ᱦᱮᱸ ᱛᱟᱦᱚᱞᱮ ᱟᱞᱮ ᱚᱱᱠᱟ ᱜᱮ ᱢᱟᱱᱮ ᱱᱮᱛᱟᱨ ᱢᱟ ᱧᱮᱞᱚᱜ ᱠᱟᱱ ᱛᱟᱞᱮ ᱫᱷᱟᱨᱮ ᱠᱚ ᱢᱟ ᱯᱩᱠᱷᱨᱤ ᱫᱷᱟᱨᱮ ᱠᱚᱨᱮᱜ ᱜᱮ ᱛᱟᱦᱮᱱᱟ ᱦᱮᱸ ᱥᱮ᱾ ᱛᱟᱦᱞᱮ ᱥᱮᱛᱟᱜ ᱨᱮ ᱪᱟᱞᱟᱜ ᱦᱩᱭᱩᱜᱼᱟ ᱟᱨᱠᱤ ᱦᱮᱸᱫᱮ ᱛᱟᱞᱮ ᱢᱟᱱᱮ ᱵᱟᱠᱷᱟᱱ ᱵᱟᱝ ᱧᱟᱯᱟᱢᱚᱜᱼᱟ ᱢᱟᱱᱮ ᱡᱟᱦᱟᱸ ᱡᱚᱛᱚ ᱦᱚᱲ ᱜᱮᱠᱚ ᱦᱟᱞᱟᱝ᱾ ᱠᱚ ᱪᱟᱞᱟᱜᱼᱟ ᱥᱮ ᱦᱳᱭᱥᱮ ᱢᱟᱱᱮ ᱡᱟᱦᱟᱸᱭ ᱜᱮᱭ ᱪᱟᱞᱟᱜᱼᱟᱭ ᱟᱨᱠᱤ ᱩᱱᱤ ᱜᱮ ᱧᱟᱢᱟᱭ ᱟᱨᱠᱤ ᱵᱟᱝᱠᱟ ᱚᱱᱠᱟ ᱪᱟᱞᱟᱣ ᱵᱟᱲᱟ ᱠᱟᱛᱮ᱾ ᱛᱮ ᱟᱹᱜᱩ ᱵᱟᱲᱟ ᱠᱟᱛᱮᱫ ᱛᱟᱦᱚᱞᱮ ᱟᱞᱮ ᱫᱚ ᱚᱱᱠᱟ ᱞᱮ ᱟᱹᱜᱩ ᱠᱮᱫ ᱜᱮ ᱛᱟᱦᱚᱞᱮ ᱠᱟᱹᱴᱤᱡ ᱞᱮ ᱞᱚᱞᱚᱭᱟ ᱦᱳᱭ ᱥᱮ ᱪᱩᱞᱦᱟᱹ ᱨᱮ᱾ ᱠᱟᱹᱴᱤᱡ ᱞᱚᱞᱚ ᱠᱮᱫᱟ ᱛᱟᱦᱚᱞᱮ ᱫᱟᱜ ᱥᱟᱶᱛᱮ ᱚᱱᱟ ᱡᱟᱦᱟᱸ ᱜᱷᱟᱥᱟᱣ ᱵᱚᱱ ᱢᱮᱛᱟᱜ ᱠᱟᱱ ᱜᱷᱟᱥᱟᱣ ᱧᱟᱢᱚᱜ᱾ ᱵᱟᱡᱟᱨ ᱠᱚᱨᱮ ᱦᱳᱭ ᱥᱮ ᱛᱟᱦᱞᱮ ᱚᱱᱟᱛᱮ ᱜᱷᱟᱥᱟᱣ ᱾ ᱠᱮᱜ ᱜᱮ ᱛᱟᱦᱞᱮ ᱜᱟᱥᱟᱣ ᱩᱰᱩᱠ ᱠᱟᱛᱮ ᱚᱱᱮ ᱡᱟᱦᱟᱸ ᱠᱷᱤᱨ ᱛᱮᱜ ᱦᱳᱭᱥᱮ ᱠᱷᱤᱨ ᱛᱮᱜ ᱚᱱᱟ ᱜᱟᱥᱟᱣ ᱩᱰᱩᱠ ᱠᱟᱛᱮ ᱛᱟᱦᱞᱮ ᱚᱱᱟ᱾ ᱪᱮᱞᱟᱝ ᱠᱚᱨᱮ ᱠᱟᱹᱴᱤᱡ ᱞᱮ ᱞᱚᱞᱚ ᱵᱟᱲᱟ ᱠᱮᱜ ᱜᱮ ᱦᱳᱭ ᱥᱮ᱾ ᱞᱚᱞᱚ ᱵᱟᱲᱟ ᱠᱟᱛᱮᱜ ᱟᱯᱮ ᱟᱹᱵᱤᱱ ᱡᱟᱦᱟᱸᱞᱮᱠᱟ ᱵᱤᱱ ᱞᱟᱹᱭ ᱠᱮᱜ-ᱟ ᱚᱱᱠᱟ ᱡᱟᱦᱟᱱᱟᱜ ᱦᱚ ᱤᱭᱟᱹ ᱥᱟᱞᱟᱜ ᱢᱟᱱᱮ ᱢᱮᱥᱟ ᱠᱟᱛᱮᱜ ᱦᱚᱞᱚᱝ ᱢᱚᱞᱚᱝ ᱡᱟᱦᱟᱱᱟᱜ ᱟᱴᱟ ᱢᱟᱴᱟ ᱦᱚᱭ᱾
ᱡᱟᱦᱟᱸ ᱞᱮᱠᱟ ᱟᱨ ᱪᱮᱫ ᱵᱮᱱᱟᱣ ᱨᱮᱱᱟᱜ ᱤᱪᱪᱷᱟ ᱟᱨ ᱪᱮᱫ ᱚᱱᱠᱟ ᱠᱟᱛᱮᱫ ᱟᱨ
ᱦᱮᱸ ᱦᱮᱸ ᱦᱩᱸ ᱟᱨ ᱱᱮᱛᱟᱨ ᱢᱟ ᱧᱮᱞᱚᱜ ᱠᱟᱱ ᱢᱟᱱᱮ ᱥᱮᱛᱟᱜ ᱵᱮᱲᱟ ᱫᱚ ᱟᱞᱮ ᱥᱮᱫ ᱫᱚ ᱡᱟᱹᱥᱛᱤ ᱚᱱᱟ ᱡᱟᱦᱟᱸ ᱵᱚᱱ ᱢᱮᱛᱟᱜ ᱠᱟᱱ ᱛᱚᱣᱟ ᱥᱟᱠᱟᱢ ᱦᱳᱭ ᱥᱮ᱾ ᱛᱚᱣᱟ ᱥᱟᱠᱟᱢ ᱨᱮᱦᱚᱸ ᱚᱱᱮ ᱚᱱᱟ ᱡᱟᱦᱟᱸ ᱚᱱᱟ ᱵᱷᱟᱯ ᱠᱟᱛᱮ ᱚᱱᱟ ᱯᱤᱴᱷᱟᱹ ᱵᱚᱱ ᱡᱩᱛᱟ ᱦᱳᱭᱥᱮ ᱚᱱᱟ ᱦᱚᱸ ᱚᱱᱮ ᱡᱟᱥ ᱪᱤᱞᱤ ᱡᱚᱢᱟ ᱚᱱᱟ ᱟᱨᱚ ᱰᱩᱸᱢᱵᱩᱜ ᱠᱚᱢᱟ ᱜᱟᱱᱚᱜ ᱜᱮᱭᱟ ᱦᱳᱭ ᱥᱮ
ᱰᱩᱸᱢᱵᱩᱜ
ᱤᱱᱠᱟᱹ ᱜᱮ ᱡᱚᱢ ᱜᱟᱱᱚᱜ ᱠᱟᱱᱟ ᱛᱟᱦᱚᱞᱮ ᱟᱯᱮ ᱫᱚ ᱡᱟᱦᱟᱸᱯᱮ ᱛᱟᱞᱮ ᱯᱮ ᱡᱚᱢᱮᱫ ᱦᱳᱭ ᱥᱮ ᱛᱟᱦᱚᱞᱮ ᱫᱚ ᱟᱯᱮ ᱫᱚ ᱛᱟᱞᱮ ᱠᱚᱫᱚ ᱢᱟᱱᱮ ᱤᱭᱟᱹ ᱢᱟᱱᱮ ᱚᱱᱟ ᱡᱟᱦᱟᱸ ᱤᱭᱟᱹ ᱠᱟᱛᱮᱫ ᱜᱷᱟᱥᱟᱣ ᱠᱟᱛᱮᱫ ᱛᱟᱦᱚᱞᱮ ᱛᱟᱞᱮ ᱚᱱᱟ ᱟᱴᱷᱤ ᱛᱮᱫ ᱡᱟᱦᱟᱸ ᱛᱟᱦᱮᱱᱟ ᱚᱱᱟ ᱫᱚᱯᱮ ᱜᱤᱰᱤ ᱠᱟᱜᱼᱟ ᱥᱮ ᱯᱮ ᱚᱱᱟ ᱢᱤᱫ ᱴᱷᱮᱱ ᱯᱮ ᱡᱟᱣᱨᱟ ᱠᱟᱜᱼᱟ ᱢᱟᱱᱮ ᱛᱟᱦᱚᱞᱮ ᱚᱱᱟ ᱢᱟ ᱤᱭᱟᱹ ᱠᱟᱱᱟ
ᱟᱥᱚᱞ ᱮᱸ ᱟᱥᱚᱞ ᱵᱮᱯᱟᱨᱴᱟ ᱛᱮᱫᱚ ᱦᱩᱭᱩᱜ ᱠᱟᱱᱟ ᱱᱚᱝᱠᱟ ᱢᱟᱱᱮ ᱛᱟᱞᱮ ᱛᱮᱫᱚ ᱟᱴᱷᱤ ᱫᱚ ᱞᱮ ᱡᱩᱫᱤ ᱞᱮ ᱜᱤᱰᱤ ᱫᱚᱞᱮ ᱜᱤᱰᱤ ᱜᱮᱭᱟ᱾ ᱛᱚᱵᱮ ᱢᱤᱫ ᱡᱟᱭᱜᱟ ᱨᱮᱜᱮ ᱜᱤᱰᱤ ᱛᱟᱦᱮᱱᱟ ᱡᱮᱦᱮᱛᱩ ᱚᱱᱟ ᱦᱟᱸᱜ ᱯᱚᱨᱮᱛᱮ ᱚᱱᱟ ᱥᱟᱡᱽ ᱛᱮ ᱦᱟᱸᱜ ᱡᱚᱢᱚᱜᱼᱟ᱾ ᱦᱮᱸ ᱯᱚᱨᱮ ᱛᱮ ᱟᱨ ᱪᱮᱫ ᱦᱮᱸ ᱫᱟ ᱯᱚᱴᱠᱚᱡᱚᱜᱼᱟ ᱦᱮᱸ ᱚᱱᱠᱟᱞᱤᱧ ᱥᱟᱸᱥᱛᱮᱛ ᱡᱚᱢ ᱦᱮᱲᱮᱢ ᱦᱮᱲᱮᱢ ᱟᱹᱰᱤ ᱪᱮᱦᱨᱟ ᱵᱩᱡᱷᱟᱹᱜᱼᱟ ᱦᱩᱸ ᱟᱫᱚ ᱡᱚᱛᱚ ᱦᱚᱲ ᱜᱮᱵᱚᱱ ᱡᱚᱢ ᱵᱟᱲᱟᱣ ᱠᱟᱫᱟ ᱦᱮᱸ ᱱᱮᱛᱟᱨ ᱦᱚᱸ ᱡᱚᱢ ᱵᱟᱲᱟᱭ ᱦᱩᱭᱩᱜ ᱜᱮᱭᱟ᱾
ᱦᱮᱸᱻ᱾ ᱠᱟᱛᱷᱟ ᱢᱟ ᱴᱷᱤᱠ᱾
ᱛᱟᱦᱚᱞᱮ ᱢᱚᱴᱟᱢᱩᱴᱤ ᱵᱷᱟᱜᱤ ᱜᱮ ᱛᱟᱦᱚᱞᱮ ᱪᱟᱞᱟᱣᱮᱱ ᱟᱢᱵᱟᱵᱚᱛᱤ ᱨᱮ ᱢᱟᱱᱮ ᱪᱮᱫᱠᱟ ᱢᱟᱱᱮ ᱪᱮᱫ ᱠᱟᱱᱴᱷᱟᱲ ᱠᱚᱫᱚ ᱯᱮ ᱡᱚᱢ ᱠᱮᱫᱟ ᱥᱮ ᱵᱟᱝᱜᱮ?
ᱦᱮᱸ ᱠᱟᱱᱴᱷᱟᱲ ᱠᱚᱫᱚᱞᱮ ᱡᱚᱢ ᱠᱮᱫᱟ᱾
ᱦᱮᱸ ᱛᱟᱦᱚᱞᱮ ᱠᱟᱱᱴᱷᱟᱲ ᱠᱚᱫᱚ ᱢᱟᱱᱮ ᱪᱮᱜ-ᱠᱟ ᱠᱟᱛᱮ ᱯᱮ ᱡᱚᱢᱟ ᱠᱟᱹᱴᱤᱡ
ᱟᱞᱮ ᱟᱞᱮ ᱱᱤᱡᱮᱥᱥᱚ ᱜᱮ ᱠᱟᱱᱴᱷᱟᱲ ᱢᱮᱱᱟᱜᱼᱟ ᱠᱟᱱᱴᱷᱟᱲ ᱫᱟᱲᱮ ᱢᱮᱱᱟᱜ ᱢᱮᱱᱟᱜ ᱛᱟᱞᱮᱭᱟ ᱦᱮᱸ᱾
ᱦᱳᱭ ᱦᱳᱭ᱾
ᱱᱤᱡᱮᱨᱟᱜ ᱠᱟᱱᱴᱷᱟᱲ ᱫᱟᱲᱮ ᱛᱟᱦᱮ ᱞᱮᱱᱠᱷᱟᱱ ᱫᱚ ᱩᱱᱟᱹᱜ ᱫᱚ ᱡᱚᱢ ᱫᱚ ᱵᱟᱝ ᱵᱩᱡᱷᱟᱹᱜ-ᱟ ᱛᱚᱵᱩ ᱟᱨ ᱥᱮᱫ ᱟᱢᱵᱟᱵᱚᱛᱤ ᱦᱤᱞᱳᱜ ᱫᱚ ᱮᱸ ᱢᱟᱪᱷᱟ ᱢᱤᱫᱴᱤᱡ ᱵᱤᱞᱤ
ᱯᱚᱨᱚᱵᱽᱚᱜᱼᱟ ᱯᱳᱭᱞᱳ ᱫᱚ ᱦᱳᱭ ᱥᱮ ᱛᱟᱯᱚᱨ ᱡᱤᱞ ᱯᱤᱴᱷᱟᱹ ᱠᱚᱢᱟ ᱢᱮᱱᱟᱜ ᱜᱮ᱾
ᱦᱮᱸ ᱛᱟᱯᱚᱨᱮ ᱛᱟᱠ ᱢᱟᱪᱷᱟ ᱵᱤᱞᱤ ᱞᱮᱱᱟ ᱦᱮᱸ ᱟᱬᱜᱚᱣᱟᱠᱟᱫ ᱛᱟᱦᱮᱱᱟᱞᱤᱧ᱾ ᱛᱚ ᱚᱱᱟᱜᱮ ᱟᱛᱳ ᱢᱟᱱᱮ ᱟᱯᱮᱭᱟᱜ ᱯᱩᱲᱥᱤ ᱨᱮᱱ ᱦᱚᱲ ᱠᱚ ᱜᱤᱫᱟᱹᱨ ᱠᱚ ᱦᱮᱸ ᱢᱟᱱᱮ ᱠᱟᱱᱴᱷᱟᱲ ᱛᱟᱦᱮᱸ ᱠᱟᱱᱟ ᱛᱚ᱾
ᱦᱮᱸ ᱦᱮᱸ᱾
ᱦᱚᱞᱮ ᱡᱚᱢ ᱠᱮᱫᱟ ᱩᱱᱠᱩ ᱦᱚᱸᱞᱮ ᱦᱟᱹᱴᱤᱧ ᱵᱟᱲᱟᱣᱟᱫ ᱠᱚᱣᱟ ᱦᱮᱸ ᱢᱟᱱᱮ ᱦᱟᱹᱴᱤᱧ ᱦᱟᱹᱴᱤᱧ ᱡᱚᱢ ᱞᱮᱠᱷᱟᱱ ᱡᱚᱛᱚ ᱦᱚᱲ ᱜᱮ ᱵᱮᱥ ᱵᱩᱡᱩᱜᱼᱟ ᱦᱮᱸ᱾
ᱦᱳᱭ ᱦᱳᱭ ᱠᱟᱛᱷᱟ ᱢᱟ ᱴᱷᱤᱠ᱾
ᱛᱟᱨᱯᱚᱨᱮ ᱯᱤᱴᱷᱟᱹ ᱞᱟᱴᱷᱟ ᱠᱮᱫᱟᱞᱮ ᱦᱮᱸ ᱡᱟᱠᱮ ᱡᱮᱢᱚᱱ ᱥᱩᱠᱨᱤ ᱡᱤᱞ ᱦᱮᱸ᱾ ᱥᱩᱠᱨᱤ ᱡᱤᱞ ᱛᱟᱨ ᱯᱚᱨᱮ ᱯᱩᱞᱴᱤ ᱡᱤᱞ ᱱᱮᱛᱟᱨ ᱫᱚ ᱟᱨ ᱪᱮᱫ ᱫᱤᱱᱟᱹᱢ ᱫᱤᱱᱜᱮ ᱟᱵᱚ ᱫᱚ ᱡᱤᱞ ᱠᱚᱫᱚ ᱵᱚᱱ ᱧᱟᱢᱮᱫ ᱜᱮᱭᱟ᱾ ᱮᱴᱟᱜ ᱡᱤᱞ ᱫᱚ ᱦᱚᱭᱛᱳ ᱵᱟᱵᱚᱱ ᱧᱟᱢ ᱜᱮᱭᱟ ᱛᱚᱵᱮ ᱯᱩᱞᱴᱤ ᱡᱤᱞ ᱫᱚ ᱫᱤᱱᱟᱹᱢ ᱫᱤᱱ ᱜᱮᱵᱚᱱ ᱧᱟᱢᱮᱜᱼᱟ᱾ ᱦᱩᱸ ᱱᱚᱜ-ᱚ ᱱᱚᱣᱟ ᱢᱤᱫᱤᱡ ᱟᱨ ᱪᱮᱫ ᱟᱵᱚ ᱢᱤᱫᱴᱤᱡ ᱵᱷᱟᱜᱤ ᱵᱚᱱ ᱥᱩᱵᱤᱫᱷᱟ ᱟᱠᱟᱱᱟ ᱡᱟᱦᱟᱸ ᱛᱤᱱᱟᱹᱜ ᱩᱰᱟᱹᱱ ᱜᱮ ᱦᱚᱭᱛᱳ ᱫᱟᱢ ᱫᱚ ᱞᱟᱜᱟᱜ ᱠᱟᱱ᱾ ᱦᱮᱸ ᱡᱟᱭᱦᱳᱠ ᱛᱤᱱᱥᱚ ᱦᱮᱸ ᱡᱟᱦᱟᱸ ᱞᱮᱠᱟ ᱜᱮ ᱛᱚᱵᱮ ᱫᱤᱱᱟᱹᱢ ᱫᱤᱱ ᱢᱚᱱᱮ ᱞᱮᱠᱷᱟᱱ ᱜᱮ ᱱᱮᱛᱟᱨ ᱫᱚ ᱡᱤᱞ ᱠᱚᱵᱚᱱ ᱧᱟᱢᱮᱫᱟ ᱦᱮᱸ᱾ ᱡᱟᱦᱟᱸ ᱛᱤᱱᱟᱹᱜ᱾ ᱢᱟᱱᱮ ᱥᱮᱫᱟᱭ ᱠᱷᱚᱱ ᱫᱚ ᱠᱟᱹᱴᱤᱡ ᱚᱱᱟ ᱨᱮᱸᱜᱮᱡ ᱛᱮᱫ ᱫᱚ ᱱᱟᱥᱮᱱᱟᱜ ᱠᱟᱹᱴᱤᱡ ᱪᱟᱵᱟ ᱧᱚᱜ ᱠᱟᱱ ᱛᱟᱵᱚᱱᱟ᱾ ᱯᱟᱹᱦᱤᱞ ᱫᱚ ᱦᱚᱭᱛᱚ ᱫᱟᱜ ᱢᱟᱹᱲᱤ ᱠᱚ ᱜᱮ ᱠᱚ ᱧᱩ ᱵᱟᱲᱟᱭᱮᱫ ᱛᱟᱦᱮᱱᱟ ᱥᱮ᱾ ᱡᱚᱱᱰᱨᱟ ᱫᱟᱜ ᱢᱟᱹᱲᱤ ᱛᱟᱨᱯᱚᱨᱮ ᱜᱚᱦᱚᱢ ᱫᱟᱜ ᱢᱟᱹᱲᱤ ᱵᱤᱵᱷᱤᱱᱱᱚ ᱨᱚᱠᱚᱢ ᱫᱟᱜ ᱢᱟᱹᱲᱤ ᱠᱚᱠᱚ ᱧᱩ ᱵᱟᱲᱟᱣ ᱠᱟᱫᱟ᱾
ᱦᱳᱭ ᱦᱳᱭ ᱚᱱᱠᱟ ᱢᱟᱞᱤᱧ ᱟᱸᱡᱚᱢ ᱵᱟᱲᱟ ᱠᱟᱜ-ᱟ ᱦᱟᱲᱟᱢ ᱠᱚᱴᱷᱮᱱ ᱦᱳᱭᱥᱮ, ᱞᱟᱹᱭ ᱟᱠᱚ ᱵᱟᱝᱢᱟ ᱞᱟᱦᱟ᱾ ᱛᱮᱢᱟ ᱚᱱᱮ ᱡᱚᱸᱰᱨᱟ ᱫᱟᱜ ᱢᱟᱰᱤ ᱢᱟᱱᱮ ᱥᱩᱫᱷᱩ ᱠᱚ ᱧᱩᱭ ᱛᱟᱦᱮᱸᱜ ᱦᱮᱸ ᱥᱮ ᱚᱱᱟ ᱟᱨ ᱡᱟᱦᱟᱸ ᱡᱚᱸᱱᱰᱨᱟ ᱚᱱᱟ ᱫᱟᱠᱟ ᱞᱮᱠᱟ ᱛᱟᱦᱮᱱ ᱛᱟᱦᱮᱸᱜ᱾ ᱚᱱᱟ ᱫᱚ ᱵᱟᱠᱚ ᱡᱚᱢ ᱛᱟᱦᱮᱸᱜ ᱟᱨᱠᱤ ᱚᱱᱟ ᱫᱚ ᱢᱟᱱᱮ ᱟᱨᱚ ᱚᱱᱟ ᱠᱚ ᱨᱚᱦᱚᱲ ᱠᱟᱛᱮᱫ ᱟᱨᱚ ᱠᱚ ᱤᱥᱤᱱ ᱛᱟᱦᱮᱸᱫ ᱚᱱᱟᱜ ᱜᱮ ᱟᱨᱠᱤ᱾
ᱦᱩᱸ ᱦᱩᱸ ᱦᱩᱸ ᱦᱩᱸ ᱟᱥᱚᱞ ᱮ ᱥᱮᱫᱟᱭ ᱫᱚ ᱨᱮᱸᱜᱮᱡ ᱡᱩᱜᱽ᱾ ᱛᱟᱦᱮᱸ ᱠᱟᱱᱟ ᱛᱚ ᱦᱮᱸ᱾ ᱟᱵᱚᱫᱚ ᱚᱱᱠᱟ ᱨᱮᱸᱜᱮᱡ ᱡᱩᱜᱽ ᱫᱚ ᱵᱟᱵᱚᱱ ᱧᱮᱞ ᱟᱠᱟᱫᱟ ᱟᱵᱚᱨᱮᱱ ᱵᱟᱵᱟ ᱛᱟᱠᱚ ᱫᱟᱫᱩ ᱛᱟᱠᱚ᱾ ᱥᱮ ᱢᱟ ᱵᱟ ᱛᱟᱠᱚ ᱡᱟᱦᱟᱸ ᱞᱮᱠᱟ ᱜᱮ᱾ ᱦᱮᱸ ᱩᱱᱠᱩ ᱜᱮ ᱦᱟᱯᱲᱟᱢ ᱠᱚᱠᱚ ᱧᱮᱞ ᱟᱠᱟᱫᱟ ᱡᱮ ᱨᱮᱸᱜᱮᱡ ᱡᱩᱜᱽ ᱫᱚ ᱚᱠᱟ ᱞᱮᱠᱟᱱᱟᱜ ᱡᱩᱜ ᱠᱟᱱᱟ᱾
ᱦᱳᱭ ᱦᱳᱭ᱾
ᱟᱫᱚ ᱵᱟᱵᱚᱱ ᱧᱮᱞ ᱠᱟᱫᱟ ᱟᱵᱚ ᱫᱚ ᱱᱮᱛᱟᱨ ᱫᱚ ᱰᱤᱡᱤᱴᱮᱞ ᱢᱤᱫᱴᱤᱡ ᱡᱩᱜᱽ ᱨᱮᱵᱚᱱ᱾ ᱡᱚᱱᱢᱚ ᱡᱩᱫᱤᱭᱳ ᱟᱨ ᱪᱮᱫ ᱚᱱᱟ ᱨᱮᱸᱜᱮᱡ ᱡᱩᱜᱽ ᱨᱮᱜᱮ ᱵᱚᱱ ᱡᱚᱱᱢᱚ ᱟᱠᱟᱱᱟ᱾ ᱫᱩ ᱦᱟᱡᱟᱨ ᱥᱮᱱ ᱫᱚ ᱫᱚᱢᱮ
ᱠᱟᱱ ᱛᱟᱦᱮᱸᱫ ᱢᱟᱱᱮ ᱚᱱᱠᱟ ᱡᱚᱢ ᱞᱟᱹᱜᱤᱫ ᱛᱮᱫᱚ ᱢᱟᱱᱮ ᱱᱤᱝᱠᱟᱹ ᱪᱟᱥ ᱵᱟᱲᱟᱭ ᱛᱟᱦᱮᱸᱫ ᱠᱚ ᱪᱟᱥ ᱫᱤᱱ ᱫᱚ ᱟᱨ ᱮᱢᱱᱤ ᱫᱤᱱ ᱫᱚ ᱢᱟᱱᱮ ᱟᱞᱮ᱾ ᱥᱮᱫ ᱫᱚ ᱵᱤᱨ ᱫᱤᱥᱚᱢ ᱫᱚ ᱯᱟᱞᱮ᱾ ᱥᱟᱦᱟᱱ ᱠᱚ ᱯᱟᱲᱟᱜ ᱠᱟᱛᱮᱫ ᱠᱚ ᱟᱹᱠᱷᱨᱤᱧ ᱛᱟᱦᱮᱸᱫ ᱦᱟᱴ ᱠᱚ ᱦᱩᱭᱩᱜ ᱛᱟᱦᱮᱸᱫ ᱛᱟᱦᱞᱮ ᱜᱚᱲᱟ ᱫᱷᱟᱨᱟ ᱦᱟᱴ ᱢᱮᱱᱟᱜ-ᱟ ᱱᱚᱛᱮ ᱟᱞᱮ ᱥᱮᱫ᱾ ᱛᱟᱦᱚᱞᱮ ᱚᱸᱰᱮ ᱠᱚ ᱟᱹᱠᱷᱨᱤᱧ ᱠᱚ ᱤᱫᱤ ᱛᱟᱦᱮᱸᱫ ᱟᱨ ᱱᱚᱝᱠᱟ ᱧᱮᱞ ᱜᱟᱱᱚᱜ ᱠᱷᱟᱱ ᱫᱚ ᱢᱟᱱᱮ᱾ ᱯᱟᱨᱠᱚᱢ ᱠᱚᱦᱚᱸ ᱠᱚ ᱡᱩᱛ ᱛᱟᱦᱮᱸᱫ ᱟᱞᱮ ᱴᱷᱮᱱ ᱫᱚ ᱟᱨ ᱯᱟᱨᱠᱚᱢ ᱠᱚᱦᱚᱸ ᱠᱚ ᱟᱹᱠᱷᱨᱤᱧ ᱛᱟᱦᱮᱸᱫ ᱢᱟᱱᱮ᱾
ᱦᱮᱸ ᱟᱞᱮ ᱴᱷᱮᱱ ᱟᱞᱮ ᱦᱚᱸ ᱱᱚᱝᱠᱟ ᱜᱮ ᱟᱫᱚ ᱵᱤᱨ ᱫᱤᱥᱚᱢ ᱴᱩᱴᱩᱨᱤ ᱜᱮ ᱵᱤᱨ ᱫᱤᱥᱚᱢ ᱜᱮᱞᱮ᱾ ᱯᱟᱲᱟᱜ ᱠᱟᱱ ᱜᱮᱭᱟ ᱯᱟᱨᱠᱚᱢ ᱠᱚᱞᱮ ᱟᱹᱠᱷᱨᱤᱧ ᱜᱮᱭᱟ᱾
ᱚ ᱟᱪᱪᱷᱟ ᱟᱪᱪᱷᱟ ᱱᱮᱛᱟᱨ ᱢᱟ ᱧᱮᱞᱚᱜ᱾ ᱚᱱᱠᱟ ᱱᱚᱝᱠᱟ ᱟᱫᱚ ᱱᱮᱛᱟᱨ ᱞᱟᱦᱟᱛᱮ ᱞᱮᱠᱟ ᱫᱚ ᱢᱟᱱᱮ ᱯᱟᱨᱠᱚᱢ ᱠᱚ ᱥᱮ ᱥᱟᱦᱟᱱ ᱠᱚ ᱱᱮᱛᱟᱨ ᱫᱚ ᱟᱹᱠᱷᱨᱤᱧ ᱫᱚ ᱩᱱᱟᱹᱜ ᱠᱷᱩᱵ ᱮᱠ ᱴᱟ ᱧᱮᱞ ᱫᱚ ᱵᱟᱝ ᱧᱮᱞᱚᱜ ᱠᱟᱱᱟ ᱟᱨᱠᱤ᱾
ᱦᱮᱸ ᱛᱚᱵᱩ ᱟᱨ ᱪᱮᱫ ᱢᱟᱡᱷᱮ ᱥᱟᱡᱷᱮ ᱞᱮ ᱟᱹᱠᱷᱨᱤᱧ ᱵᱟᱲᱟᱭ ᱜᱮᱭᱟ ᱱᱮᱛᱟᱨ ᱦᱚᱸ᱾
ᱚ ᱟᱪᱪᱷᱟ ᱟᱪᱪᱷᱟ ᱟᱪᱪᱷᱟ
ᱱᱮᱛᱟᱨ ᱦᱚᱸᱞᱮ ᱟᱹᱠᱷᱨᱤᱧ ᱜᱮᱭᱟ ᱠᱟᱨᱚᱱ ᱵᱩᱨᱩ ᱫᱤᱥᱚᱢ ᱦᱚᱲ ᱫᱚ ᱵᱩᱨᱩ ᱨᱮᱜᱮ ᱡᱚᱛᱚ ᱠᱤᱪᱷᱩ ᱥᱟᱦᱟᱱ ᱛᱟᱢ ᱥᱟᱠᱟᱢ ᱛᱟᱢ ᱦᱮᱸ ᱡᱚᱢᱟᱜ ᱛᱟᱢ ᱡᱟᱦᱱᱟᱜ ᱨᱮᱜᱮᱭ ᱵᱩᱨᱩ ᱥᱮᱫ ᱜᱮᱢ ᱪᱟᱞᱟᱣ ᱮᱱ ᱜᱮ ᱢᱮᱨᱚᱢ ᱞᱟᱹᱜᱤᱫ ᱯᱟᱞᱦᱟ ᱟᱜᱳ᱾ ᱠᱤᱢᱵᱟ ᱱᱤᱡᱮ ᱞᱟᱹᱜᱤᱫ ᱜᱮ ᱥᱟᱦᱟᱱ ᱟᱹᱜᱩ ᱠᱤᱢᱵᱟ ᱥᱟᱠᱟᱢ ᱦᱮᱸ ᱯᱤᱴᱷᱟᱹ ᱞᱟᱴᱷᱟ ᱞᱟᱹᱜᱤᱫ᱾ ᱦᱮᱸ ᱥᱮ ᱵᱟᱯᱞᱟ ᱚᱲᱟᱜ ᱞᱟᱹᱜᱤᱫ ᱡᱟᱦᱟᱸ ᱛᱤᱱᱟᱹᱜᱤ ᱦᱩᱸ᱾
ᱦᱩᱸ
ᱡᱚᱛᱚ ᱠᱤᱪᱷᱩ ᱜᱮ ᱟᱨ ᱪᱮᱫ ᱵᱤᱨᱻ ᱢᱟᱱᱮ᱾ ᱵᱩᱨᱩ ᱠᱷᱚᱱ ᱜᱮ ᱟᱨ ᱪᱮᱫ ᱟᱹᱜᱩ ᱵᱟᱲᱟᱭ ᱦᱩᱭᱩᱜ ᱜᱮᱭᱟ᱾
ᱚ ᱟᱪᱪᱷᱟ ᱟᱪᱪᱷᱟ ᱱᱟᱯᱟᱭ ᱠᱟᱛᱷᱟ ᱚᱱᱟ ᱢᱟ᱾
ᱦᱩᱸ
ᱛᱟᱦᱚᱞᱮ ᱜᱚᱝᱠᱮ ᱟᱯᱮ ᱥᱮᱫ ᱢᱟ ᱚᱱᱠᱟ ᱥᱟᱦᱟᱱ ᱠᱚᱯᱮ ᱟᱹᱠᱷᱨᱤᱧ ᱜᱮᱭᱟ ᱦᱳᱭ ᱥᱮ ᱢᱟᱱᱮ ᱪᱮᱫ ᱥᱟᱦᱟᱱ ᱠᱚ ᱵᱮᱥᱤ ᱯᱮ ᱟᱹᱠᱷᱨᱤᱧ ᱜᱮᱭᱟ ᱠᱟᱹᱴᱤᱡ ᱵᱤᱱ ᱞᱟᱹᱭ ᱞᱮᱠᱷᱟᱱ᱾
ᱟᱥᱚᱞ ᱟ ᱚᱱᱠᱟ ᱫᱚᱻ ᱡᱚᱛᱚ ᱥᱟᱦᱟᱱ ᱜᱮ ᱦᱮᱸ ᱥᱟᱨᱡᱚᱢ ᱥᱟᱦᱟᱱ ᱠᱚ ᱥᱟᱨᱡᱚᱢ᱾ ᱥᱟᱦᱟᱱ ᱮ ᱪᱮᱫ ᱠᱚ ᱞᱟᱹᱭᱟ ᱥᱚᱱᱟᱡᱷᱩᱨᱤ ᱥᱟᱦᱟᱱ ᱦᱮᱸ᱾ ᱱᱚᱛᱮ ᱛᱮᱨᱮᱞ ᱥᱟᱦᱟᱱ ᱦᱩᱸ ᱡᱮᱠᱩᱟᱛᱮᱫ᱾ ᱡᱚᱛᱚ ᱠᱤᱪᱷᱩ ᱟᱨ ᱪᱮᱫ ᱡᱟᱦᱟᱸ ᱫᱟᱨᱮ ᱠᱚ ᱢᱮᱱᱟᱜ-ᱟ ᱦᱮᱸ ᱟᱹᱰᱤ᱾ ᱠᱤᱪᱷᱩ ᱵᱚᱨᱩ ᱨᱮ ᱫᱟᱨᱮ ᱢᱮᱱᱟᱜ-ᱟ ᱦᱮᱸ ᱡᱮᱠᱳᱟᱱᱳ ᱥᱟᱦᱟᱱ᱾ ᱦᱮᱸ ᱚᱱᱠᱟ ᱨᱚᱦᱚᱲᱟᱜ ᱧᱟᱢ ᱞᱮᱱᱠᱷᱟᱱ ᱜᱮ ᱟᱹᱠᱷᱨᱤᱧᱚᱜ-ᱟ ᱦᱮᱸ ᱛᱟᱨᱯᱚᱨᱮ ᱜᱚᱝᱠᱮ ᱟᱵᱚᱣᱟᱜ᱾ ᱛᱟᱞᱤᱧᱟ ᱫᱚ ᱤᱧ ᱫᱚ ᱦᱚᱯᱚᱱ ᱦᱚᱯᱚᱱ ᱜᱮᱛᱟ ᱵᱚᱱᱟ ᱛᱚ ᱢᱚᱪ ᱜᱮᱛᱟᱵᱚᱱᱟ ᱦᱮᱸ ᱡᱟᱭᱦᱳᱠ ᱜᱚᱞᱯᱚ ᱵᱟᱲᱟ ᱵᱮᱥ ᱵᱩᱡᱽ ᱮᱱᱟ ᱟᱨ ᱟᱯᱮ ᱥᱮᱱᱟᱜ ᱦᱮᱸ ᱱᱚᱛᱮᱱᱟᱜ ᱜᱚᱞᱯᱚ